ᱨᱮ ᱫᱟᱫᱟ
ᱦᱮ ᱜᱚᱝᱠᱮ ᱛᱟᱯᱚᱨ ᱛᱟᱦᱚᱞᱮ ᱪᱮᱫ ᱠᱚ ᱪᱤᱠᱟᱹᱤᱡᱩᱜ ᱠᱟᱱᱟ ᱜᱚᱝᱠᱮ
ᱱᱚᱜᱼᱚᱭ ᱟᱹᱞᱤᱧ ᱫᱚ ᱱᱚᱜ ᱚᱚᱭ ᱵᱟᱡᱟᱨ ᱥᱮᱫ ᱨᱮ ᱦᱮᱱᱟᱜ ᱞᱤᱧᱟ ᱢᱮᱥ ᱠᱚᱨᱮ ᱞᱤᱧ ᱛᱟᱦᱮᱱ ᱠᱟᱱᱟ
ᱟᱪᱪᱷᱟ ᱟᱪᱪᱷᱟ ᱢᱟᱱᱮ ᱡᱟᱦᱟᱱᱟᱜ ᱪᱮᱫ ᱢᱟᱱᱮ ᱠᱟᱹᱢᱤ ᱵᱟᱲᱟ ᱠᱚ ᱦᱩᱭᱩᱜ ᱠᱟᱱᱟ ᱥᱮ ᱟᱫᱟᱨᱥ ᱯᱟᱨᱯᱟᱥ ᱛᱮ
ᱠᱟᱹᱢᱤ ᱫᱚ ᱵᱟᱝ ᱱᱚᱜᱼᱚᱭ ᱚᱞᱚᱜ ᱯᱟᱲᱦᱟᱜ ᱜᱮ ᱚᱞᱚᱜ ᱯᱟᱲᱦᱟᱜ ᱚᱞᱚᱜ ᱯᱟᱲᱦᱟᱜ ᱞᱟᱹᱜᱤᱫ ᱜᱮ ᱦᱮᱡ ᱦᱩᱭ ᱟᱠᱟᱱᱟ ᱵᱟᱡᱟᱨ ᱥᱮᱫ ᱟᱹᱛᱩᱳ ᱫᱤᱥᱚᱢ ᱨᱮᱫᱚ ᱚᱱᱠᱟ ᱛᱮᱢᱚᱱ ᱫᱚ ᱵᱟᱝ ᱦᱩᱭᱩᱜ ᱠᱟᱱᱟ
ᱟᱪᱪᱷᱟ ᱟᱪᱪᱷᱟ ᱟᱹᱰᱤ ᱟᱭᱢᱟ ᱱᱟᱯᱟᱭ ᱱᱟᱯᱟᱭ ᱟᱹᱰᱤ ᱱᱟᱯᱟᱭ ᱛᱚ ᱜᱚᱝᱠᱮ ᱛᱟᱦᱚᱞᱮ ᱢᱚᱴᱟᱢᱩᱴᱤ ᱪᱮᱫ ᱞᱮᱠᱟ ᱢᱟᱱᱮ ᱛᱤᱱᱟᱹᱜ ᱜᱟᱱ ᱯᱮ ᱛᱟᱦᱮᱱ ᱠᱟᱱᱟ
ᱟᱞᱮ ᱢᱮᱥ ᱠᱚᱨᱮ ᱢᱮᱥ ᱠᱚᱨᱮ ᱟᱞᱮ ᱵᱟᱨ ᱦᱚᱲᱞᱤᱧ ᱛᱟᱦᱮᱱ ᱠᱟᱱᱟ ᱵᱮᱥᱤ ᱦᱚᱲ ᱛᱟᱦᱮᱸ ᱞᱮᱱᱠᱷᱟᱱ ᱚᱱᱠᱟ ᱚᱞᱚᱜ ᱯᱟᱲᱦᱟᱜ ᱠᱚᱦᱚᱸ ᱵᱮᱥ ᱧᱚᱜ ᱵᱟᱭ ᱦᱩᱭᱩᱜᱼᱟ ᱛᱚ ᱵᱟᱨ ᱦᱚᱲ ᱞᱤᱧ ᱛᱟᱦᱮᱱ ᱠᱟᱱᱟ ᱱᱤᱛᱚᱜ ᱟᱯᱟᱛᱚᱛᱚ ᱟ ᱛᱟᱦᱞᱮ ᱟᱢ ᱫᱚ ᱚᱠᱟ ᱠᱚᱨᱮᱢ ᱛᱟᱦᱮᱱ ᱠᱟᱱᱟ
ᱜᱚᱝᱠᱮ ᱤᱧ ᱫᱚ ᱱᱤᱛᱚᱜ ᱫᱚ ᱠᱟᱹᱢᱤ ᱵᱟᱲᱟ ᱦᱩᱭᱩᱜ ᱠᱟᱱᱟ ᱠᱟᱹᱢᱤ ᱫᱷᱩᱨᱟᱹᱣ ᱦᱩᱭ ᱠᱟᱱᱟ ᱦᱮᱸ ᱜᱚᱝᱠᱮ ᱟᱛᱳ ᱚᱲᱟᱜ ᱠᱚᱨᱮ ᱜᱮ ᱚᱸᱰᱮ ᱤᱭᱟᱹ ᱠᱟᱹᱢᱤ ᱦᱩᱭᱩᱜ ᱠᱟᱱᱟ ᱤᱴᱟᱹᱵᱷᱟᱴᱟ ᱨᱮ ᱠᱟᱹᱢᱤ ᱦᱩᱭᱩᱜ ᱠᱟᱱᱟ
ᱚ ᱟᱪᱪᱷᱟ ᱚᱞᱚᱜ ᱯᱟᱲᱦᱟᱜ ᱠᱚᱫᱚ ᱟᱹᱰᱤ ᱞᱚᱜᱚᱱ ᱵᱤᱱ ᱵᱟᱜᱤ ᱠᱮᱫᱟ ᱥᱮ ᱪᱮᱫ
ᱦᱮᱸ ᱜᱚᱢᱠᱮ ᱵᱟᱜᱤ ᱦᱩᱭᱱᱟ ᱱᱚᱱᱛᱮ ᱱᱚᱱᱚᱛᱱᱟᱜ ᱟᱵᱚ ᱥᱮᱱᱟᱜ ᱚᱵᱚᱥᱛᱟ ᱠᱷᱟᱨᱟᱯ ᱵᱟᱝ ᱠᱟᱹᱢᱤ ᱛᱮᱦᱚᱸ ᱵᱟᱝ ᱜᱟᱱᱚᱜ ᱠᱟᱱᱟ ᱛᱟᱦᱚᱞᱮ ᱟᱫᱚ ᱚᱞ ᱯᱟᱲᱦᱟᱣ ᱠᱚᱫᱚ ᱵᱟᱝ ᱦᱩᱭ ᱞᱮᱱᱟ ᱜᱚᱢᱠᱮ
ᱚ ᱟᱪᱪᱷᱟ ᱟᱪᱪᱷᱟ ᱟᱫᱚᱵᱚᱱ ᱪᱤᱠᱟᱹᱭᱟ ᱚᱱᱠᱟ ᱜᱮ ᱠᱟᱹᱣᱰᱤ ᱠᱚ ᱟᱱᱟᱴ ᱛᱟᱦᱮᱱ ᱠᱷᱟᱱ ᱚᱞᱚᱜ ᱯᱟᱲᱦᱟᱜ ᱨᱮᱦᱚᱸ ᱠᱟᱹᱴᱤᱡ ᱚᱱᱠᱟ ᱛᱮᱢᱟ ᱚᱞᱚᱜ ᱯᱟᱲᱦᱟᱜ ᱠᱚᱨᱛᱮ ᱜᱮᱞᱮ ᱞᱟᱜᱟᱜ ᱜᱮᱭᱟ ᱛᱚ ᱠᱟᱹᱣᱰᱤ ᱠᱚ
ᱮᱠᱫᱚᱢ ᱮᱠᱫᱚᱢ ᱚᱱᱟ ᱜᱮᱞᱤᱧ ᱢᱚᱱᱮᱭᱮᱫᱼᱟ ᱛᱟᱦᱚᱞᱮ ᱢᱚᱴᱟᱢᱩᱴᱤ ᱵᱟᱡᱟᱨ ᱥᱮᱫ ᱨᱮ ᱚᱱᱠᱟ ᱡᱟᱜᱮ ᱟᱨᱠᱤ ᱴᱟᱠᱟ ᱯᱚᱭᱥᱟ ᱠᱩᱲᱟᱹᱣ ᱠᱟᱛᱮᱫ ᱟᱨᱠᱤ ᱚᱱᱠᱟ ᱢᱤᱫᱴᱟᱝ ᱚᱲᱟᱜ ᱡᱩᱛ ᱠᱟᱛᱮᱫ ᱡᱟᱜᱮ ᱚᱱᱠᱟᱜᱮ ᱢᱮᱤ ᱜᱮ ᱢᱤᱫᱴᱟᱝ ᱪᱟᱹᱞᱩ ᱞᱮᱠᱷᱟᱱ ᱵᱟᱝ ᱜᱟᱱᱚᱜᱼᱟ ᱜᱚᱝᱠᱮ
ᱦᱮᱸ ᱮᱠᱫᱚᱢ ᱮᱠᱫᱚᱢ ᱱᱚᱜᱼᱚᱭ ᱡᱟᱦᱟᱸ ᱞᱮᱠᱟ ᱧᱮᱞ ᱦᱩᱭᱩᱜ ᱠᱟᱱᱟ ᱟᱞᱮ ᱡᱟᱦᱟᱸ ᱢᱮᱤᱥ ᱨᱮᱞᱮ ᱛᱟᱦᱮᱱ ᱠᱟᱱ ᱫᱚ
ᱦᱩᱸ
ᱯᱩᱨᱟᱹ ᱚᱱᱟ ᱢᱟᱨᱟᱝ ᱟᱹᱰᱤ ᱢᱟᱨᱟᱝ ᱵᱤᱞᱰᱤᱝ ᱠᱟᱱᱟ ᱯᱚᱱᱨᱚ ᱛᱟᱞᱟ ᱵᱤᱞᱰᱤᱝ ᱠᱟᱱᱟ
ᱦᱮᱸ
ᱢᱟᱱᱮ ᱱᱩᱭ ᱡᱟᱦᱟᱸᱭ ᱢᱟᱹᱟᱞᱤᱠ ᱴᱟᱜ
ᱦᱮᱸ ᱦᱮᱸ
ᱩᱱᱤ ᱚᱱᱟ ᱚᱱᱟ ᱢᱮᱥ ᱨᱮᱱ ᱡᱟᱦᱟᱸ ᱛᱤᱱᱟᱹᱜ ᱦᱚᱲ ᱠᱚ ᱛᱟᱦᱮᱱ ᱠᱟᱱ ᱫᱚ ᱩᱱᱟᱹᱜ ᱢᱟᱨᱟᱝ ᱵᱤᱞᱰᱤᱝ ᱚᱱᱮ ᱢᱚᱴᱟᱢᱩᱴᱤ ᱚᱱᱟ ᱛᱮᱜᱮ ᱠᱟᱢᱟᱣ ᱫᱟᱭ ᱢᱚᱴᱟᱢᱩᱴᱤ ᱛᱤᱱᱟᱹᱜ ᱠᱟᱢᱟᱣᱫᱟ ᱢᱚᱴᱟᱢᱩᱴᱤ ᱢᱚᱬᱮ ᱞᱟᱠᱷ ᱴᱟᱠᱟ ᱜᱟᱱᱮ ᱠᱟᱢᱟᱣᱫᱟ ᱚᱱᱟ ᱢᱤᱫᱴᱮᱱ ᱵᱤᱞᱰᱤᱝ ᱨᱮᱜᱮ ᱟᱸᱭ ᱟᱨᱚ ᱩᱱᱤ ᱟᱨᱚ ᱚᱱᱠᱟᱱᱟᱜ ᱦᱮᱱᱟᱜ ᱛᱟᱭᱟ ᱮᱴᱟᱜ ᱮᱴᱟᱜ ᱵᱟᱡᱟᱨ ᱠᱚᱨᱮ ᱦᱮᱱᱟᱜ ᱛᱟᱭᱟ ᱚᱱᱠᱟᱜᱮ ᱟᱹᱰᱤ ᱜᱟᱱ ᱚᱱᱠᱟ ᱵᱤᱞᱰᱤᱝ ᱮ ᱵᱮᱱᱟᱣ ᱟᱠᱟᱫᱟ ᱟᱨ ᱢᱮᱥ ᱪᱟᱹᱞᱩᱭᱮᱫᱟ ᱢᱟᱱᱮ ᱠᱚᱱᱳ ᱪᱟᱹᱠᱨᱤ ᱵᱟᱹᱠᱨᱤ ᱨᱮᱱᱟᱜ ᱫᱚ ᱩᱱᱤ ᱫᱚ ᱫᱚᱨᱠᱟᱨ ᱵᱟᱝ ᱦᱩᱭᱩᱜ ᱠᱟᱱ ᱛᱟᱭᱟ
ᱦᱮᱸ ᱢᱟᱱᱮ ᱟᱫᱚ ᱱᱚᱣᱟ ᱫᱚ ᱢᱮᱥ ᱛᱚ ᱢᱟᱱᱮ ᱢᱤᱫᱷᱟᱮᱢ ᱚᱲᱟᱜ ᱞᱮᱠᱷᱟᱱ ᱛᱚ ᱵᱮᱥ ᱦᱩᱭᱱᱟ
ᱦᱮᱸ ᱮᱠᱫᱚᱢ ᱦᱚᱲ ᱠᱚ ᱦᱤᱡᱩᱜᱼᱟ ᱛᱟᱦᱮᱱᱟᱠᱚ ᱠᱚᱢ ᱨᱮᱱᱟᱜ ᱵᱷᱟᱲᱟ ᱯᱮ ᱦᱟᱡᱟᱨ ᱴᱟᱠᱟ ᱦᱟᱛᱟᱣᱫᱟ ᱠᱚᱢ ᱨᱮᱱᱟᱜ ᱥᱴᱩᱰᱮᱱᱴ ᱠᱚ ᱞᱟᱹᱜᱤᱫ ᱢᱟᱱᱮ ᱯᱟᱹᱴᱷᱩᱣᱟᱹ ᱠᱚ ᱞᱟᱹᱜᱤᱫ ᱟᱨᱚ ᱡᱟᱦᱟᱸᱭ ᱚᱱᱠᱟ ᱯᱩᱨᱟ ᱢᱟᱱᱮ ᱵᱟᱹᱦᱩ ᱜᱤᱫᱽᱨᱟᱹ ᱟᱛᱮᱫ ᱠᱚ ᱛᱟᱦᱮᱱᱟ ᱩᱱᱠᱩ ᱫᱚ ᱠᱟᱹᱴᱤᱡ ᱢᱟᱱᱮ ᱵᱟᱹᱲᱛᱤ ᱜᱮ ᱦᱟᱛᱟᱣᱮᱫᱟᱭ ᱫᱚᱥ ᱦᱟᱡᱟᱨ ᱠᱟ ᱠᱟᱛᱮᱫᱟ ᱦᱟᱛᱟᱣ ᱫᱟᱭ ᱟᱴ ᱦᱟᱡᱟᱨ ᱠᱟᱛᱮᱫ
ᱦᱮᱸ ᱦᱮᱸ ᱟᱪᱪᱷᱟ ᱢᱟᱱᱮ ᱱᱚᱣᱟ ᱫᱚ ᱚᱱᱮ ᱦᱟᱹᱠᱩ ᱚᱲᱟᱜ ᱞᱮᱠᱟ ᱦᱟᱹᱠᱩ ᱢᱤᱫ ᱫᱷᱟᱣᱮᱢ ᱟᱲᱟᱜ ᱞᱮᱠᱚ ᱠᱷᱟᱱ ᱜᱮ ᱵᱮᱥ ᱟᱫᱚ ᱟᱢ ᱫᱚ ᱢᱟᱱᱮᱠ ᱢᱟᱱᱮ ᱠᱟᱹᱢᱤ ᱫᱚ ᱟᱫᱚ ᱵᱟᱝ ᱦᱳᱭᱳᱜ ᱛᱟᱢᱟ
ᱠᱟᱹᱢᱤ ᱫᱚ ᱵᱟᱝ ᱦᱳᱭᱳᱜ ᱛᱟᱢᱟ ᱟᱨᱟᱢᱥᱮ ᱟᱫᱚ ᱦᱳᱭ ᱤᱫᱤᱜᱼᱟ
ᱢᱟᱱᱮ ᱟᱢ ᱪᱮᱜ ᱞᱮᱠᱟᱢ ᱢᱚᱱᱮᱭᱟ ᱜᱚᱝᱠᱮ ᱛᱟᱦᱚᱞᱮ ᱢᱚᱴᱟᱢᱩᱴᱤ ᱪᱮᱜ ᱞᱮᱠᱟ ᱱᱚᱣᱟ ᱢᱮᱥ ᱦᱮᱸ ᱞᱟᱵᱷᱡᱚᱱᱚᱠ ᱵᱤᱡᱱᱮᱥ ᱠᱟᱱᱟ
ᱦᱮᱸ ᱮᱠᱫᱚᱢ ᱯᱩᱨᱟ ᱞᱟᱵᱷ ᱡᱚᱱᱚᱠ ᱜᱮ ᱢᱮᱜ ᱫᱷᱟᱣᱢ ᱵᱮᱱᱟᱣ ᱫᱟᱲᱮᱭᱟᱜ ᱠᱷᱟᱱ ᱫᱚ ᱟᱢᱟᱜ ᱢᱟᱱᱮ ᱡᱤᱭᱚᱱ ᱴᱟᱜ ᱫᱚ ᱟᱫᱚ ᱥᱟᱠ ᱠᱟᱜ ᱢᱮ ᱯᱩᱨᱟᱹ ᱥᱮᱴᱮᱱ ᱛᱟᱢᱟ
ᱟᱪᱪᱷᱟ ᱟᱪᱪᱷᱟ ᱢᱟᱱᱮ ᱵᱮᱯᱟᱨᱴᱟᱜ ᱫᱚ ᱦᱩᱭᱩᱜ ᱠᱟᱱᱟ ᱱᱚᱝᱠᱟ ᱠᱟᱹᱢᱤ ᱠᱟᱛᱮᱫ ᱛᱤᱱᱟᱹᱜ ᱫᱤᱱ ᱤᱴᱟᱹ ᱵᱷᱟᱴᱟ ᱨᱮᱢ ᱠᱟᱹᱢᱤᱭᱟ ᱞᱮᱭᱢᱮ ᱢᱟ ᱦᱮᱸ ᱥᱮ
ᱦᱳᱭ ᱦᱳᱭ ᱮᱠᱫᱚᱢ
ᱠᱟᱹᱴᱤᱡ ᱮᱥᱢᱟᱨᱴ ᱟᱭᱰᱤᱭᱟ ᱵᱟᱝ ᱞᱟᱜᱟᱣ ᱞᱮᱠᱷᱟᱱ ᱛᱚ ᱵᱟᱭ ᱜᱟᱱᱚᱜ ᱠᱟᱱᱟ ᱦᱮᱸ ᱥᱮ
ᱮᱠᱫᱚᱢ ᱮᱠᱫᱚᱢ ᱱᱚᱣᱟ ᱟᱵᱚ ᱚᱱᱟ ᱥᱢᱟᱨᱴ ᱡᱩᱜᱽ ᱨᱮ ᱦᱮᱡ ᱠᱟᱛᱮᱜ ᱠᱟᱹᱴᱤᱡ ᱚᱱᱟ ᱥᱢᱟᱨᱴ ᱟᱭᱰᱤᱭᱟ ᱠᱚ ᱵᱟᱝᱵᱚᱱ ᱞᱟᱜᱟᱣ ᱫᱟᱱᱜ
ᱟᱪᱪᱷᱟ ᱟᱨ ᱜᱚᱢᱠᱮ ᱚᱱᱠᱟᱱᱟᱜ ᱢᱟᱱᱮ ᱢᱚᱴᱟᱢᱩᱴᱤ ᱤᱭᱟᱹ ᱠᱚᱵᱤᱱ ᱞᱟᱹᱭ ᱫᱟᱲᱮᱧᱟ ᱡᱮ ᱰᱤᱡᱤᱴᱟᱞ ᱟᱨᱠᱤ ᱪᱮᱜ ᱞᱮᱠᱟ ᱠᱟᱛᱮᱜ ᱠᱟᱢᱟᱣ ᱜᱟᱱᱚᱜ ᱠᱟᱱᱟ ᱰᱤᱡᱤᱴᱮᱞ
ᱰᱤᱡᱤᱴᱮᱞᱛ ᱨᱮ ᱦᱮᱸ ᱟᱹᱰᱤ ᱜᱟᱱ ᱜᱮ ᱚᱝᱠᱟ ᱠᱚᱨᱟᱣ ᱜᱟᱱᱚᱜ ᱠᱟᱱ ᱜᱮᱭᱟ ᱦᱤᱱᱟᱹ ᱱᱤᱭᱟᱹ ᱚᱝᱠᱟᱱ ᱮᱯᱥ ᱠᱚ ᱦᱮᱱᱟᱜᱼᱟ ᱟᱨ ᱡᱩᱫᱤ ᱢᱮᱫᱴᱮᱱ ᱞᱮᱯᱴᱚᱯ ᱛᱟᱦᱮᱱ ᱛᱟᱵᱤᱱᱟ ᱟᱨᱚ ᱟᱹᱰᱤ ᱱᱟᱯᱟᱭᱚᱜᱼᱟ ᱟᱹᱰᱤᱜᱟᱱ ᱠᱟᱹᱢᱤ ᱠᱚ ᱧᱟᱢᱚᱜᱼᱟ ᱚᱱᱟᱛᱮ ᱢᱳᱵᱟᱭᱤᱞ ᱛᱮᱦᱚᱸ ᱜᱟᱱᱚᱜ ᱠᱟᱱᱟ ᱟᱹᱰᱤ ᱠᱤᱪᱷᱩ ᱜᱮ ᱜᱟᱱᱚᱜ ᱠᱟᱱᱟ ᱢᱟᱱᱮ ᱢᱳᱵᱟᱭᱤᱞ ᱛᱮᱫᱚ ᱛᱮᱢᱚᱱ ᱡᱚᱢ ᱛᱮᱫᱚ ᱩᱱᱟᱹᱜ ᱫᱚ ᱵᱟᱝ ᱜᱟᱱᱚᱜ ᱠᱟᱱᱟ
ᱦᱮᱸ ᱦᱮᱸ
ᱟᱹᱞᱤᱧ ᱫᱩᱞᱤᱟᱧ ᱦᱟᱸᱜ ᱦᱮᱸ ᱦᱮᱸ ᱟᱨ ᱟᱹᱞᱤᱧ ᱫᱚ ᱦᱚᱜᱼᱚᱭ ᱵᱟᱡ ᱵᱟᱡᱟᱨ ᱨᱮ ᱦᱮᱱᱟᱜ ᱞᱤᱧᱟ ᱛᱚ ᱚᱱᱟ ᱞᱮᱯᱴᱚᱯ ᱠᱚᱫᱚᱞᱤᱧ ᱦᱟᱛᱟᱣ ᱠᱟᱫᱟ ᱱᱟᱦᱟᱹᱜ ᱦᱤᱱᱟᱹ ᱱᱤᱭᱟᱹ ᱠᱚᱞᱤᱧ ᱠᱟᱹᱢᱤ ᱵᱟᱲᱟᱭᱮᱫᱟ ᱚᱱᱟ ᱛᱮᱜᱮ ᱪᱟᱞᱟᱜ ᱠᱟᱱᱟ ᱟᱫᱚ ᱨᱮᱸᱜᱮᱡ ᱟᱵᱚᱭᱟᱜ ᱟᱛᱳ ᱫᱤᱥᱚᱢ ᱠᱷᱚᱱᱟᱜ ᱜᱮ ᱦᱮᱡ ᱦᱳᱭ ᱠᱟᱱᱟ ᱛᱚ ᱢᱟ ᱦᱤᱟᱱᱟᱹ ᱱᱤᱭᱟᱹ ᱵᱟᱝ ᱠᱟᱹᱢᱤ ᱞᱮᱠᱷᱟᱱ ᱚᱱᱠᱟ ᱢᱟᱱᱮ ᱢᱮᱥ ᱨᱮ ᱛᱟᱦᱮᱱ ᱞᱟᱹᱜᱤᱜ ᱵᱷᱟᱲᱟ ᱠᱚᱦᱚᱸ ᱚᱝᱠᱟ ᱵᱟᱝ ᱦᱩᱭᱩᱜ ᱠᱟᱱᱟ ᱚᱲᱟᱜ ᱠᱷᱚᱱᱟᱜ ᱫᱚ ᱱᱟᱦᱟᱹᱜ ᱛᱤᱱᱟᱹᱜ ᱠᱚ ᱮᱢ ᱫᱟᱲᱮᱭᱟᱜᱼᱟ
ᱟᱪᱪᱷᱟ ᱟᱪᱪᱷᱟ ᱟᱪᱪᱷᱟ ᱜᱚᱝᱠᱮ ᱚᱱᱟ ᱤᱭᱩ ᱤᱭᱩᱴᱩᱵᱽ ᱵᱮᱯᱟᱨ ᱠᱚ ᱛᱤᱠᱟᱹᱛᱤᱡ ᱵᱤᱱ ᱞᱮᱭ ᱫᱟᱲᱮᱧᱟᱹ ᱤᱭᱩᱴᱩᱵᱽ
ᱦᱳᱭ ᱜᱚᱝᱠᱮ ᱦᱳᱭ ᱦᱮᱸ ᱤᱭᱩᱴᱩᱵ ᱨᱮ ᱤᱭᱩᱴᱩᱵ ᱨᱮ ᱦᱮᱸ ᱱᱮᱛᱟᱨ ᱧᱮᱞᱚᱜ ᱠᱟᱱᱟ ᱟᱹᱰᱤ ᱜᱟᱱ ᱠᱚ ᱠᱟᱢᱟᱣ ᱫᱟ ᱮᱠᱫᱚᱢ ᱯᱩᱨᱟᱹ ᱰᱚᱞᱟᱨ ᱦᱤᱥᱟᱹᱵ ᱛᱮᱠᱚ ᱠᱟᱢᱟᱣᱫᱟ ᱱᱮᱛᱟᱨ
ᱟᱪᱪᱷᱟ ᱟᱪᱷᱟ ᱢᱟᱱᱮ ᱚᱱᱟ ᱫᱚ ᱢᱟᱱᱮ ᱰᱟᱭᱨᱮᱠᱴ ᱰᱚᱞᱟᱨ
ᱮᱠᱫᱚᱢ ᱯᱩᱨᱟᱹ ᱰᱚᱞᱟᱨ ᱟᱛᱮᱜ ᱢᱟᱱᱮ ᱟᱹᱵᱤᱱᱟᱜ ᱡᱮᱢᱚᱱ ᱪᱮᱜ ᱞᱮᱠᱟᱱᱟᱜ ᱵᱷᱤᱰᱭᱳ ᱵᱤᱱ ᱵᱮᱱᱟᱣ ᱚᱱᱟ ᱦᱤᱥᱟᱹᱵ ᱛᱮ ᱟᱨᱦᱚ ᱞᱮᱠᱷᱟᱜᱼᱟ ᱡᱩᱫᱤ ᱚᱝᱠᱟᱱ ᱥᱟᱬᱮᱥᱤᱭᱟᱹ ᱫᱤᱠ ᱫᱤᱭᱮ ᱵᱮᱱ ᱠᱚᱨᱟᱣᱟ ᱫᱟᱜ ᱫᱟᱬᱟᱱ ᱫᱤᱠ ᱫᱤᱭᱮ ᱚᱝᱠᱟᱱᱟᱜ ᱟᱞᱟᱫᱟ ᱟᱞᱟᱫᱟ ᱦᱤᱥᱟᱹᱵ ᱛᱮ ᱚᱝᱠᱟ ᱟᱞᱟᱫᱟ ᱟᱞᱟᱫᱟ ᱯᱚᱭᱥᱟ ᱵᱤᱱ ᱨᱳᱡᱽᱜᱟᱨ ᱫᱟᱲᱮᱜ
ᱟᱪ ᱟᱪᱪᱷᱟ ᱟᱪᱪᱷᱟ ᱟᱪᱪᱷᱟ ᱢᱟᱱᱮ ᱢᱟᱱᱮ ᱢᱤᱫᱴᱟᱝ ᱪᱮᱱᱮᱞ ᱢᱮᱱᱟᱣ ᱦᱩᱭᱩᱜᱼᱟ ᱛᱟᱭᱛᱚ
ᱦᱳᱭ ᱯᱚᱨᱛᱷᱚᱢᱚᱛᱚ ᱢᱮᱜᱴᱮᱱ ᱪᱮᱱᱮᱞ ᱵᱮᱱᱟᱣ ᱦᱩᱭᱩᱜ ᱠᱟᱱᱟ ᱟᱨ ᱚᱝᱠᱟᱱ ᱱᱟᱯᱟᱭ ᱧᱚᱜᱼᱟᱜ ᱚᱝᱠᱟᱱ ᱠᱚᱱᱴᱮᱱᱴ ᱵᱮᱱᱟᱣ ᱦᱳᱭᱳᱜᱼᱟ
ᱟᱪᱪᱷᱟ ᱢᱟᱱᱮ ᱤᱰᱤᱴ ᱤᱰᱤᱴᱤᱝ ᱠᱚᱫᱚ ᱜᱚᱝ ᱡᱮ ᱤᱭᱟ ᱢᱳᱵᱟᱞ ᱢᱳ ᱢᱳᱵᱟᱭᱤᱞ ᱛᱮ ᱠᱚᱨᱟᱣ ᱜᱟᱱᱚᱜᱼᱟ ᱤᱰᱤᱴᱤᱝ ᱠᱚ
ᱮᱰᱤᱴᱤᱝ ᱠᱚ ᱦᱮᱸ ᱢᱳᱵᱟᱭᱤᱞ ᱛᱮᱜᱮ ᱠᱚᱨᱟᱣ ᱜᱟᱱᱚᱜᱼᱟ ᱯᱚᱛᱷᱚᱢ ᱡᱮᱦᱮᱛᱩ ᱵᱤᱱ ᱟᱨᱟᱢᱵᱷᱚᱭᱮᱫᱟ ᱯᱩᱨᱟᱹ ᱦᱚᱴᱟᱛ ᱠᱚᱨᱮ ᱢᱟᱱᱮ ᱵᱚᱲᱚ ᱥᱚᱲᱚ ᱫᱚ ᱚᱝᱠᱟ ᱫᱚ ᱵᱟᱝ ᱨᱮᱦᱚᱸ ᱜᱟᱱᱚᱜᱼᱟ ᱢᱳᱵᱟᱭᱤᱞ ᱛᱮᱜᱮ ᱜᱟᱱᱚᱜᱼᱟ
ᱟᱪᱪᱷᱟ ᱟᱪᱪᱷᱟ ᱟᱪᱪᱷᱟ
ᱟᱸᱡᱚᱢ ᱠᱟᱹᱫᱤᱧ ᱟᱵᱤᱱ ᱢᱤᱫᱴᱮᱜ ᱵᱷᱟᱞᱮ ᱯᱷᱳᱱ ᱵᱤᱱ ᱦᱟᱛᱟᱣ ᱠᱟᱫᱟ ᱛᱤᱥᱦᱚᱸ
ᱦᱮᱸ ᱦᱳᱭ ᱦᱚᱜᱚᱭ ᱠᱤᱪᱷᱩ ᱫᱤᱱ ᱢᱟᱲᱟᱝ ᱜᱮ ᱦᱟᱛᱟᱣ ᱦᱳᱭ ᱠᱟᱱᱟ ᱦᱮᱸ ᱯᱷᱮᱥᱵᱩᱠ ᱚᱱᱟ ᱯᱷᱮᱥᱵᱩᱠ ᱢᱤᱫᱴᱟᱝ ᱯᱷᱮᱥᱵᱩᱠ ᱢᱤᱫᱴᱟᱝ ᱟᱭᱰᱤ ᱢᱤᱫᱴᱟᱝ ᱠᱷᱩᱞᱟᱹᱣ ᱦᱩᱭ ᱠᱟᱱᱟ᱾ ᱤᱭᱩᱴᱩᱵᱽ ᱜᱮ ᱪᱮᱜ ᱞᱮᱠᱟᱞᱤᱧ ᱠᱷᱩᱞᱟᱹᱣᱟ ᱟᱹᱞᱤᱧ ᱚᱱᱟᱜᱮ ᱵᱟᱹᱞᱤᱧ ᱵᱩᱡᱽ ᱫᱟᱲᱮᱭᱟᱜ ᱠᱟᱱᱟ ᱜᱚᱝᱠᱮ
ᱟᱪᱷᱟ ᱟᱪᱷᱟ ᱯᱷᱮᱥᱵᱩᱠ ᱫᱚ ᱚᱱᱟ ᱯᱮᱡᱽ ᱵᱤᱱ ᱠᱷᱩᱞᱟᱹᱣ ᱠᱟᱫᱟ ᱥᱮ ᱚᱱᱟ ᱟᱭᱰᱤ ᱛᱮᱫᱚ ᱵᱟᱝ ᱜᱟᱱᱚᱜᱼᱟ ᱢᱤᱴᱮᱜ ᱯᱮᱡᱽ ᱵᱮᱱᱟᱣ ᱦᱩᱭᱩᱜᱼᱟ ᱾ ᱦᱳᱭ ᱦᱳᱭ ᱦᱳᱭ
ᱟᱪᱷᱟ ᱛᱚ ᱯᱷᱳᱴᱳ ᱠᱚᱜᱮ ᱟᱲᱟᱜ ᱵᱟᱲᱟᱭ ᱦᱩᱭᱩᱜ ᱠᱟᱱᱟ ᱟᱫᱚ ᱱᱚᱸᱰᱮ ᱠᱷᱚᱱᱟᱜ ᱠᱚ ᱞᱟᱹᱭ ᱮᱫᱟ ᱱᱚᱸᱰᱮ ᱟᱨᱱᱤᱝ ᱜᱟᱱᱚᱜ ᱠᱟᱱᱟ ᱥᱮ ᱪᱮᱫ ᱯᱷᱮᱥᱵᱩᱠ ᱠᱷᱚᱱᱟᱜ
ᱦᱳᱭ ᱮᱠᱫᱚᱢ ᱮᱠᱫᱚᱢ ᱯᱷᱮᱥᱵᱩᱠ ᱠᱷᱚᱱᱟᱜ ᱦᱚᱸ ᱟᱨᱱᱤᱝ ᱜᱟᱱᱚᱜ ᱠᱟᱱᱟ᱾ ᱤᱭᱩᱴᱩ ᱤᱭᱩᱴᱩᱵᱽ ᱠᱷᱚᱱᱟᱜ ᱵᱷᱟᱞᱮ ᱟᱨᱱᱤᱝ ᱦᱩᱭᱩᱜᱼᱟ ᱚᱱᱟ ᱠᱟᱹᱴᱤᱡ ᱠᱚᱨᱟᱣ ᱵᱮᱱ ᱥᱮ
ᱟᱪᱷᱟ ᱚᱱᱟᱜᱮ ᱜᱚᱝᱠᱮ ᱵᱟᱰᱮ ᱵᱟᱞᱤᱧ ᱵᱩᱡᱽ ᱫᱟᱲᱮᱭᱟᱜ ᱠᱟᱱᱟ ᱡᱮ ᱪᱮᱜ ᱞᱮᱠᱟ ᱠᱟᱛᱮᱜ ᱢᱟᱱᱮ ᱪᱮᱱᱮᱞ ᱟᱨᱠᱤ ᱡᱩᱛ ᱦᱩᱭᱩᱜᱼᱟ ᱢᱮᱱᱛᱮ ᱟᱨᱠᱤ
ᱟᱨ ᱪᱮᱱᱮᱞ ᱚᱝᱠᱟᱱ ᱤᱭᱩᱴᱩᱵᱽ ᱠᱚᱨᱮᱜ ᱟᱹᱰᱤ ᱜᱟᱱ ᱵᱷᱤᱰᱤᱭᱳ ᱠᱚ ᱦᱮᱱᱟᱜᱼᱟ ᱧᱮᱞ ᱵᱮᱱᱟᱜ
ᱟᱪᱷᱟ ᱢᱟᱱᱮ ᱤᱭᱩ-ᱤᱭᱩ ᱤᱭᱩᱴᱩᱵᱽ ᱨᱮ ᱚᱱᱟ ᱟᱪᱷᱟ ᱟᱪᱷᱟ ᱤᱭᱩᱴᱩᱵᱽ ᱨᱮ ᱧᱟᱢᱚᱜᱼᱟ ᱵᱟᱝ
ᱦᱳᱭ ᱤᱭᱩᱴᱩᱵᱽ ᱨᱮᱜᱮ ᱟᱹᱵᱤᱱ ᱚ ᱚᱸᱰᱮ ᱯᱟᱸᱡᱟᱭ ᱵᱮᱱ ᱥᱮ ᱚᱸᱰᱮ ᱪᱮᱛᱟᱱ ᱨᱮ ᱚᱱᱟ ᱯᱟᱸᱡᱟ ᱨᱮᱱᱟᱜ ᱚᱯᱥᱮᱱ ᱢᱤᱫᱴᱮᱱ ᱦᱮᱱᱟᱜᱼᱟ ᱥᱟᱨᱡᱽ ᱵᱚ ᱥᱮᱱᱟᱜᱼᱟ ᱚᱸᱰᱮ ᱛᱮᱵᱮᱱ ᱯᱟᱸᱡᱟ ᱞᱮᱠᱷᱟᱱ ᱜᱮ ᱜᱟᱱᱚᱜᱼᱟ ᱡᱮ ᱪᱮᱫ ᱞᱮᱠᱟ ᱠᱟᱛᱮᱜ ᱤᱭᱩᱴᱩᱵᱽ ᱪᱮᱱᱮᱞ ᱠᱷᱩᱞᱟᱹᱣ ᱦᱩᱭᱩᱜᱼᱟ? ᱟᱨ ᱪᱮᱫᱠᱟ ᱠᱟᱛᱮᱜ ᱚᱱᱟ ᱜᱨᱚᱭ ᱦᱩᱭᱩᱜᱼᱟ?
ᱟᱪᱷᱟ ᱟᱪᱷᱟ ᱟᱪᱷᱟ ᱪᱷᱟ ᱪᱷᱟ
ᱟᱨ ᱚᱱᱠᱟᱱ ᱟᱹᱰᱤ ᱜᱟᱱ ᱠᱚ ᱦᱮᱱᱟᱜ ᱠᱚᱣᱟ ᱡᱢᱮ ᱩᱝᱠᱩᱣᱟᱜ ᱢᱟᱱᱮ ᱠᱟᱹᱴᱤᱡ ᱠᱷᱚᱱᱟᱜ ᱪᱮᱫ ᱞᱮᱠᱟ ᱠᱟᱛᱮᱫ ᱢᱟᱨᱟᱝ ᱤᱭᱩᱴᱩᱵᱟᱨ ᱠᱚ ᱵᱮᱱᱟᱣ ᱠᱟᱱᱟ ᱩᱝᱠᱩ ᱠᱩ ᱠᱟᱹᱴᱤᱡ ᱧᱮᱞ ᱠᱚᱵᱤᱱ
ᱟᱪᱪᱷᱟ ᱟᱪᱪᱷᱟ
ᱩᱝᱠᱩ ᱧᱮᱞᱛᱮ ᱠᱟᱹᱴᱤᱡ ᱟᱹᱵᱤᱱᱟᱜ ᱦᱚᱸ ᱢᱟᱱᱮ ᱢᱚᱱᱮᱨᱮ ᱡᱳᱥ ᱵᱟᱹᱲᱛᱤᱜᱼᱟ᱾
ᱮᱠᱟᱞ ᱮᱠᱟᱞ ᱮᱠᱟᱞ ᱜᱚᱝᱠᱮ ᱛᱟᱦᱞᱮ ᱟᱵᱤᱱ ᱫᱚ ᱪᱮᱱᱮᱞ ᱵᱤᱱ ᱠᱷᱩᱞᱟᱹᱣ ᱠᱟᱜᱼᱟ ᱥᱮ ᱵᱟᱝ?
ᱟᱨ ᱪᱮᱱᱮᱞ ᱫᱚ ᱟᱹᱣᱨᱤ ᱞᱤᱝ ᱠᱷᱩᱞᱟᱹᱣ ᱱᱟᱦᱟᱜ ᱚᱞ ᱦᱤᱱᱟᱹ ᱱᱤᱭᱟᱹ ᱠᱚ ᱠᱟᱹᱢᱤ ᱵᱟᱲᱟᱭ ᱦᱩᱭᱩᱜ ᱠᱟᱱᱟ ᱛᱚ ᱚᱱᱟ ᱮᱴᱟᱜ ᱮᱴᱟᱜ ᱠᱚ ᱱᱤᱭᱟᱹ ᱟᱨᱠᱤ
ᱦᱮᱸ ᱦᱮᱸ
ᱪᱮᱱᱮᱞ ᱠᱚ ᱠᱷᱩᱞᱟᱹᱣ ᱢᱚᱱᱮ ᱦᱩᱭᱩᱜ ᱠᱟᱱᱟ ᱠᱷᱩᱞᱟᱹᱣ ᱫᱚ
ᱟᱪᱪᱷᱟ ᱦᱮᱸ
ᱩᱝᱠᱩ ᱪᱤᱱᱛᱟᱹ ᱵᱟᱲᱟ ᱟᱠᱟᱟᱜ ᱞᱤᱧ ᱟᱹᱰᱤ ᱜᱟᱱ ᱜᱮ ᱚᱱᱟ ᱠᱤᱪᱷᱩ ᱱᱤᱭᱟᱹ ᱪᱮᱱᱮᱞ ᱠᱚ ᱠᱷᱩᱞᱟᱹᱣ ᱱᱤᱭᱟᱹ ᱟᱫᱚ ᱦᱤ ᱦᱤᱱᱟᱹ ᱱᱤᱭᱟᱹ ᱪᱟᱯ ᱛᱚ ᱦᱟᱱᱛᱮ ᱱᱟᱛᱮ ᱯᱟᱲᱦᱟᱜ ᱨᱮᱱᱟᱜ ᱪᱟᱯ ᱟᱨ ᱱᱚᱛᱮ ᱚᱱᱟ ᱚᱱᱟ ᱚᱱᱞᱟᱭᱤᱱ ᱨᱮᱱᱟᱜ ᱠᱟᱹᱢᱤ ᱠᱚ ᱦᱟᱛᱟᱣ ᱦᱩᱭ ᱠᱟᱱᱟ᱾
ᱦᱩᱸ
ᱟᱫᱚ ᱚᱱᱟ ᱠᱚᱦᱚᱸ ᱠᱚᱨᱟᱣ ᱦᱩᱭᱩᱜ ᱠᱟᱱᱟ᱾
ᱦᱩᱸ
ᱟᱱᱮ ᱚᱝᱠᱟᱱ ᱛᱮᱢᱚᱱ ᱥᱚᱢᱚᱭ ᱵᱟᱝ ᱧᱟᱢᱚᱜ ᱠᱟᱱᱟ ᱡᱮ ᱢᱤᱫᱴᱮᱝ ᱠᱚᱱᱴᱮᱱᱴ ᱛᱮᱭᱟᱨ ᱦᱩᱭᱩᱜᱼᱟ ᱚᱱᱠᱟᱱᱟᱜ ᱟᱹᱵᱤᱱ ᱫᱚ ᱚᱱᱟ ᱤᱴᱟᱹ ᱵᱟᱴᱟ ᱨᱮᱫᱚ ᱛᱤᱱ ᱜᱷᱟᱹᱲᱤᱡ ᱠᱟᱹᱢᱤ ᱦᱩᱭᱩᱜ ᱠᱟᱱ ᱛᱟᱵᱤᱱᱟ?
ᱟᱨ ᱜᱚᱝᱠᱮ ᱪᱮᱫ ᱞᱤᱧ ᱞᱟᱹᱭᱟ ᱥᱮᱛᱟᱜ ᱠᱷᱚᱱᱟᱜ ᱟᱹᱭᱩᱵ ᱫᱷᱟᱹᱨᱤᱡ ᱠᱟᱹᱢᱤ ᱦᱩᱭᱩᱜ ᱠᱟᱱᱟ ᱢᱟᱡᱟᱱ ᱫᱷᱟᱹᱨᱤᱡ
ᱚ ᱟᱪᱷᱟ ᱛᱟᱦᱞᱮ ᱛᱮᱢᱚᱱ ᱮᱠᱴᱟ ᱟᱹᱵᱤᱱᱟᱜ ᱥᱚᱢᱚᱭ ᱫᱚ
ᱦᱩᱸ ᱩᱱᱟᱹᱜ ᱫᱚ ᱱᱷᱟᱜ ᱵᱟᱹᱞᱤᱧ ᱧᱟ ᱵᱟᱝ ᱜᱮ ᱟᱭ ᱢᱟᱡᱟᱱ ᱵᱮᱲᱟ ᱠᱟᱹᱴᱤᱡ ᱧᱟᱢ ᱫᱚ ᱧᱟᱢᱚᱜ ᱠᱟᱱᱟ, ᱦᱩᱸ ᱟᱫᱚ ᱚᱠᱟ ᱥᱚᱢᱚᱭ ᱫᱚ ᱵᱟᱝ ᱦᱚᱸ ᱧᱟᱢᱚᱜ ᱠᱟᱱᱟ
ᱦᱮᱸ ᱦᱟᱭ ᱛᱟᱦᱚᱞᱮ ᱠᱟᱹᱴᱤᱡ ᱚᱱᱠᱟ ᱦᱮᱸ ᱦᱮᱸ ᱞᱟᱹᱭᱵᱮᱱ
ᱦᱮᱸ ᱟᱨ ᱚᱱᱟᱞᱤᱧ ᱞᱟᱹᱭᱮᱫ ᱛᱟᱦᱮᱸᱱᱟ ᱡᱮ ᱤᱱᱥᱴᱟᱜᱨᱟᱢ ᱤᱱᱥᱴᱟᱜᱨᱟᱢ ᱴᱟᱜ ᱵᱮᱯᱟᱨ ᱫᱚ ᱪᱮᱫ ᱞᱮᱠᱟ?
ᱤᱱᱥᱴᱟᱜᱨᱟᱢ ᱨᱮᱫᱚ ᱢᱚᱴᱟᱢᱩᱴᱤ ᱢᱟᱱᱮ ᱡᱟᱹᱥᱛᱤ ᱡᱟᱹᱥᱛᱤ ᱧᱚᱜ ᱚᱱᱮ ᱯᱷᱚᱞᱳᱣᱟᱨᱥ ᱤᱭᱟᱹ ᱠᱚ ᱦᱩᱭ ᱫᱚᱨᱠᱟᱨᱚᱜ ᱠᱟᱱᱟ ᱵᱟᱠᱷᱟᱱ ᱫᱚ ᱚᱝᱠᱟ ᱵᱟᱝ ᱧᱟᱢᱚᱜᱼᱟ ᱾
ᱟᱪᱪᱷᱟ ᱟᱪᱪᱷᱟ
ᱢᱟᱱᱮ ᱥᱩᱫᱩ ᱵᱤᱭᱩᱥ ᱵᱤᱥᱩᱫᱩ ᱵᱷᱤᱭᱩᱥ ᱚᱝᱠᱟ ᱯᱷᱞᱚᱣᱟᱨᱥ ᱠᱚ ᱦᱩᱭ ᱞᱮᱱᱠᱷᱟᱱ ᱫᱚ ᱵᱟᱝ ᱧᱟᱢᱚᱜᱼᱟ ᱢᱟᱱᱮ ᱢᱤᱫᱴᱟᱝ ᱚᱱᱟᱨᱮ ᱥᱯᱚᱱᱥᱚᱨ ᱠᱚ ᱮᱢᱚᱜᱼᱟ ᱚᱱᱟ ᱚᱱᱟ ᱵᱟᱨᱮ ᱛᱮ ᱚᱱᱚ ᱚᱱᱟ ᱧᱟᱢᱚᱜᱼᱟ ᱟᱨᱠᱤ ᱯᱚᱭ ᱚᱱᱟ ᱛᱮᱫᱚ ᱯᱚᱭᱥᱟ ᱫᱚ
ᱟᱪᱪᱷᱟ ᱟᱪᱪᱷᱟ ᱟᱪᱪᱷᱟ
ᱚᱱᱟ ᱦᱚᱸᱵᱮᱱ ᱠᱷᱩᱞᱟᱹᱣ ᱫᱟᱲᱮᱭᱟᱜᱼᱟ ᱵᱟᱝ ᱫᱚ ᱵᱟᱝ ᱢᱟᱱᱮ ᱚᱱᱟ ᱛᱮ ᱫᱚ ᱡᱟᱹᱥᱛᱤ ᱦᱚᱲ ᱠᱚ ᱧᱮᱞᱟ ᱧᱮᱞ ᱫᱚ ᱯᱷᱮᱥᱵᱩᱠ ᱤᱭᱩᱴᱩᱵᱽ ᱠᱷᱚᱱᱟᱜ ᱫᱚ ᱢᱮᱱᱠᱷᱟᱱ ᱡᱮᱢᱚᱱ ᱮᱠᱴᱟ ᱚᱱᱟ ᱠᱚ ᱞᱮᱠᱟ ᱫᱚ ᱯᱚᱭᱥᱟ ᱫᱚ ᱵᱟᱝ ᱦᱩᱭᱩᱜᱼᱟ ᱯᱷᱮᱥᱵᱩᱠ ᱤᱭᱩᱴᱩᱵᱽ ᱞᱮᱠᱟ ᱫᱚ ᱩᱱᱟᱹᱜ ᱫᱚ ᱵᱟᱝ ᱦᱩᱭᱩᱜ ᱜᱮ ᱦᱳᱭ ᱫᱚ ᱦᱩᱭᱩᱜᱼᱟ ᱢᱮᱱᱠᱷᱟᱱ ᱚᱱᱠᱟ ᱫᱚ ᱵᱟᱝ
ᱚᱱᱟ ᱚᱱᱟᱜᱮ ᱤᱱᱥᱴᱟᱜᱨᱟᱢ ᱠᱚᱨᱮ ᱫᱚᱢᱮ ᱞᱤᱧ ᱧᱮᱞ ᱵᱟᱲᱟᱭᱮᱫ ᱠᱚᱣᱟ ᱫᱚᱢᱮ ᱟᱵᱚᱨᱮᱱ ᱢᱟᱹᱭ ᱵᱟᱹᱵᱩ ᱛᱟᱠᱚ ᱫᱚᱢᱮ ᱠᱚ ᱦᱤᱞᱟᱹᱣ ᱵᱟᱲᱟᱜ ᱠᱟᱱᱟ ᱦᱮᱸ
ᱦᱮᱸ ᱮᱠᱫᱚᱢ ᱮᱠᱫᱚᱢ ᱱᱚᱜᱼᱱᱟ ᱦᱤᱞᱟᱹᱣ ᱠᱚ ᱦᱤᱞᱟᱹᱣ ᱢᱟᱱᱮ ᱦᱤᱞᱟᱹᱣ ᱫᱚ ᱠᱚ ᱦᱤᱞᱟᱹᱜ ᱠᱟᱱᱟ ᱠᱤᱱᱛᱩ ᱱᱚᱣᱟ ᱨᱮ ᱠᱟᱹᱴᱤᱡ ᱵᱟᱹᱲᱤᱡ ᱥᱮᱫ ᱪᱟᱞᱟᱜ ᱠᱟᱱ ᱛᱟᱵᱚᱱᱟ
ᱮᱠᱟᱞ ᱜᱮ ᱮᱠᱟᱞ ᱜᱮ ᱢᱟᱱᱮ ᱤᱧ ᱢᱚᱱᱮᱭᱟᱹᱧ ᱡᱮ ᱴᱟᱠᱟ ᱠᱟᱢᱟᱣ ᱥᱮ ᱪᱮᱫ ᱠᱚᱭ ᱠᱟᱢᱟᱣ ᱮᱫᱟ ᱟᱫᱚ ᱢᱟᱱᱮ ᱮᱢᱚᱱ ᱵᱷᱟᱵ ᱛᱮᱠᱚ ᱢᱟᱱᱮ ᱰᱨᱮᱥ ᱠᱚ ᱠᱚ ᱦᱚᱨᱚᱜᱮᱫ ᱛᱟᱵᱚᱱᱟ ᱢᱟᱱᱮ ᱡᱟᱦᱟᱸ ᱫᱚ ᱢᱟᱱᱮ ᱚᱵᱚᱥᱛᱷᱟ ᱠᱷᱟᱨᱟᱯᱚᱜ ᱠᱟᱱᱟ ᱟᱨ ᱠᱤ ᱟᱨᱠᱤ ᱥᱳᱥᱟᱭᱴᱤ ᱨᱮᱱᱟᱜ ᱟᱨᱠᱤ ᱡᱟᱦᱟᱸ ᱫᱚ ᱦᱮᱸ
ᱦᱳᱭ ᱮᱠᱫᱚᱢ ᱮᱠᱫᱚᱢ ᱢᱟᱱᱮ ᱠᱟᱹᱴᱤᱡ ᱮᱴᱟᱜ ᱥᱮᱫ ᱪᱟᱞᱟᱣ ᱤᱫᱤᱜ ᱠᱟᱱᱟ ᱱᱚᱣᱟ ᱫᱚ
ᱮᱠᱟᱞ ᱮᱠᱟᱞ ᱜᱮ
ᱮᱠᱫᱚᱢ ᱢᱟᱱᱮ ᱵᱮᱱᱟᱣ ᱫᱚ ᱵᱮᱱᱟᱣ ᱯᱮᱱᱟ ᱱᱤᱭᱟᱹ ᱪᱮᱫᱟᱜ ᱵᱟᱝ ᱫᱚ ᱵᱟᱝ ᱚᱱᱠᱟᱱ ᱵᱷᱟᱞᱮ ᱧᱚᱜ ᱡᱤᱱᱤᱥ ᱵᱮᱱᱟᱣ ᱯᱮ
ᱦᱩᱸ ᱦᱩᱸ ᱦᱩᱸ
ᱟᱫᱚ ᱮᱴᱟᱜ ᱥᱮᱫ ᱠᱚ ᱟᱫᱚ ᱪᱮᱫ ᱵᱚᱱ ᱞᱟᱹᱭᱟ ᱢᱚᱰᱟᱨᱱ ᱦᱚᱸ ᱢᱚᱰᱟᱨᱱ ᱤᱫᱤᱜ ᱠᱟᱱ ᱛᱟᱵᱚᱱᱟ᱾
ᱦᱩᱸ ᱦᱩᱸ
ᱵᱟᱡᱟᱨ ᱥᱟᱦᱟᱨ ᱨᱮᱱ ᱱᱮᱛᱟᱨ ᱫᱚ ᱟᱵᱚ ᱥᱟᱱᱛᱟᱲ ᱥᱚᱢᱟᱡᱽ ᱨᱮᱱ ᱟᱹᱰᱤ ᱦᱚᱲ ᱜᱮ ᱵᱟᱡᱟᱨ ᱥᱟᱦᱟᱨ ᱠᱚᱨᱮ ᱠᱚ ᱚᱱᱛᱮ ᱨᱮ ᱠᱚ ᱩᱱ ᱤᱫᱤᱱ ᱠᱚ ᱛᱟᱦᱮᱸ ᱤᱫᱤᱜ ᱠᱟᱱᱟ᱾ᱟᱨ ᱚᱱᱛᱮ ᱨᱮᱱ ᱦᱚᱲ ᱥᱟᱶᱛᱮ ᱢᱮᱥᱟ ᱢᱮᱥᱟ ᱛᱮ ᱢᱟᱱᱮ ᱠᱟᱹᱴᱤᱡ
ᱰᱨᱮᱥ ᱠᱚᱨᱮ ᱱᱟᱜ ᱦᱚᱸ ᱠᱟᱹᱴᱤᱡ ᱦᱮᱸ ᱦᱮᱸ ᱦᱮᱸ ᱜᱚᱝᱠᱮ ᱢᱟᱱᱮ ᱤᱭᱟᱹ ᱤᱭᱩᱴᱩ ᱠᱚᱨᱮ ᱫᱚ ᱛᱚ ᱢᱚᱴᱟᱢ ᱢᱩᱩᱴᱤ ᱴᱷᱤᱠ ᱜᱮᱭᱟ᱾ ᱚᱱᱠᱟᱱᱟᱜ ᱤᱱᱴᱟᱜᱨᱟᱢ ᱠᱚᱨᱮ ᱜᱮ ᱚᱱᱟ ᱢᱟᱹᱭ ᱵᱟᱹᱵᱩ ᱛᱠᱚ ᱠᱟᱹᱴᱤᱡ ᱢᱟᱱᱮ ᱦᱟᱞᱪᱟᱞ ᱠᱟᱹᱴᱤᱡᱴ ᱵᱟᱹᱲᱛᱤ ᱪᱮᱱᱡᱚᱜ ᱜᱮᱛᱟ ᱠᱚᱣᱟ᱾
ᱦᱳᱭ ᱦᱳᱭ
ᱤᱭᱩᱴᱩᱵᱽ ᱠᱚᱨᱮ ᱢᱟ ᱴᱷᱤᱠ ᱴᱷᱤᱠ ᱵᱷᱤᱰᱭᱳ ᱜᱮ ᱧᱟᱢᱚᱜ ᱟᱨ ᱥᱴᱟᱜᱨᱟᱢ ᱠᱚᱨᱮ ᱫᱚ ᱡᱚᱛᱚ ᱚᱱᱮ ᱚᱱᱠᱟᱱᱟᱜ ᱠᱟᱹᱴᱤᱡ ᱠᱟᱹᱴᱤᱡ ᱠᱤᱪᱨᱤᱡ ᱠᱚ ᱦᱚᱨᱚᱜ ᱠᱟᱛᱟ ᱵᱚᱱᱟ
ᱤᱭᱩᱴᱩᱵᱽ ᱨᱮ ᱫᱚ ᱚᱱᱠᱟ ᱞᱤᱢᱤᱴ ᱠᱟᱛᱮᱫ ᱛᱟᱦᱮᱱᱟ᱾ ᱡᱮ ᱚᱱᱠᱟᱱ ᱚᱱᱠᱟᱱ ᱡᱷᱚᱛᱚ ᱚᱱᱠᱟᱱ ᱵᱷᱤᱰᱭᱳ ᱫᱚ ᱟᱲᱟᱜ ᱵᱟᱝ ᱜᱟᱱᱚᱜᱼᱟ᱾
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱟᱵᱤᱱᱟᱜ ᱤᱭᱟᱹ ᱤᱱᱴᱟᱜᱨᱟᱢ ᱫᱚ ᱢᱮᱱᱟᱜ ᱛᱟᱵᱤᱱᱟ ᱥᱮ ᱵᱟᱹᱱᱩᱜ ᱛᱟᱵᱤᱱᱟ
ᱤᱱᱥᱴᱟᱜᱨᱟᱢ ᱫᱚ ᱱᱟᱜ ᱪᱟᱹᱞᱩ ᱦᱩᱭ ᱠᱟᱱᱟ ᱟᱫᱚ ᱫᱚᱢᱮ ᱫᱚ ᱵᱟᱝ ᱵᱟᱝ ᱧᱮᱞ ᱵᱟᱲᱟᱭ ᱦᱩᱭᱩᱜ ᱠᱟᱱᱟ᱾ ᱚᱱᱠᱟ ᱥᱚᱢᱚᱭ ᱠᱚ ᱜᱮ ᱚᱠᱟᱨᱮ
ᱦᱮᱸ ᱦᱮᱸ ᱦᱮᱸ
ᱮᱸ ᱞᱟᱹᱭ ᱫᱟᱹᱧ ᱡᱮ ᱚᱱᱮ ᱟᱵᱤᱱ ᱤᱴ ᱵᱷᱟᱴᱟ ᱨᱮ ᱠᱟᱹᱢᱤ ᱵᱚᱫᱚᱞ ᱛᱮ ᱚᱱᱟ ᱤᱭᱩᱴᱩᱵᱽ ᱯᱷᱤᱞᱰ ᱨᱮ ᱟᱬᱜᱚᱱ ᱵᱤᱱ ᱥᱮ
ᱟᱪᱪᱷᱟ ᱚᱱᱟ ᱡᱟᱦᱟᱭ ᱮᱴᱟᱹ ᱵᱮᱴᱟᱨᱮ ᱡᱟᱦᱟᱸ ᱠᱟᱹᱢᱤ ᱠᱟᱱᱟ ᱚᱱᱟᱜᱮ ᱚᱱᱟᱜᱮ ᱵᱷᱤᱰᱭᱳ ᱠᱟᱛᱮ ᱟᱨᱟᱜ ᱟᱲᱟᱜ ᱞᱮᱠᱷᱟᱱ ᱵᱟᱝ ᱜᱟᱱᱚᱜᱼᱟ ᱜᱚᱝᱠᱮ?
ᱦᱳᱭ ᱦᱳᱭ ᱮᱠᱫᱚᱢ ᱚᱱᱟ ᱦᱚᱸ ᱜᱟᱱᱚᱜᱼᱟ ᱢᱟᱱᱮ ᱵᱷᱟᱞᱮ ᱧᱚᱜ ᱯᱨᱥᱮᱥ ᱴᱟ ᱡᱩᱫᱤ ᱵᱚᱱ ᱩᱫᱩᱜ ᱠᱮᱭᱟ ᱪᱮᱫ ᱞᱮᱠᱟ ᱠᱟᱛᱮ ᱵᱮᱱᱟᱜ ᱠᱟᱱᱟ ᱵᱟᱝ ᱵᱮᱱᱟᱜ ᱠᱟᱱᱟ᱾ ᱚᱱᱟ ᱠᱚ ᱡᱩᱫᱤ ᱵᱚᱱ ᱵᱮᱱᱟᱣ ᱫᱟᱲᱮᱭᱟᱜᱼᱟ ᱚᱱᱟ ᱦᱚᱸ ᱱᱟᱯᱟᱭᱚᱜᱼᱟ ᱡᱮ
ᱵᱟᱠᱷᱟᱡ ᱫᱚ ᱮᱴᱟᱜ ᱥᱮᱫ ᱛᱚ ᱫᱟᱲᱟᱱ ᱨᱮᱱᱟᱜ ᱛᱚ ᱥᱚᱢᱚᱭ ᱫᱚ ᱵᱟᱝ ᱧᱟᱢᱚᱜ ᱠᱟᱱᱟ᱾
ᱟᱪᱪᱷᱟ ᱦᱳᱭ ᱮᱸᱰᱮ ᱠᱷᱟᱱ ᱚᱸᱰᱮ ᱡᱩᱫᱤ ᱵᱤᱱ ᱠᱚᱨᱟᱣᱟ ᱛᱟᱦᱚᱞᱮ ᱚᱸᱰᱮ ᱠᱟᱹᱢᱤ ᱠᱟᱹᱢᱤ ᱛᱮᱦᱚᱸ ᱜᱟᱱᱚᱜᱼᱟ᱾
ᱦᱩᱸ ᱦᱩᱸ ᱦᱩᱸ ᱮᱴᱟᱜ ᱥᱮᱫ ᱫᱚ
ᱪᱮᱜᱠᱟ ᱠᱟᱛᱮ ᱦᱳᱭ ᱦᱳᱭ ᱥᱩᱡᱳᱜ ᱵᱟᱝ ᱜᱟᱱᱚᱜ ᱠᱟᱱᱟ ᱢᱟᱱᱮ ᱯᱨᱚᱛᱷᱚ ᱛᱚ ᱚᱸᱰᱮ ᱵᱤᱱ ᱟᱨᱚᱢᱵᱚ ᱠᱮᱫᱟ ᱥᱟᱵ ᱠᱟᱜ ᱵᱤᱱ ᱚᱸᱰᱮ ᱠᱷᱚᱱᱟᱜ ᱟᱨ ᱦᱚᱸ ᱪᱮᱛᱟᱱ ᱥᱮᱫ ᱵᱤᱱ ᱨᱟᱠᱟᱵ ᱫᱟᱲᱮᱭᱟᱜᱼᱟ᱾
ᱦᱮᱸ ᱦᱮᱸ ᱦᱮᱸ ᱚᱱᱟᱜ ᱜᱮ ᱛᱟᱦᱚᱞᱮ ᱠᱟᱹᱴᱤᱡ ᱢᱚᱴᱟᱢᱩᱴᱤ ᱜᱟᱭᱤᱰ ᱠᱚ ᱮᱢᱟᱞᱤᱧ ᱵᱤᱱ ᱜᱚᱝᱠᱮ
ᱟᱨ
ᱜᱟᱭᱤᱰ ᱵᱚᱞᱛᱮ ᱪᱮᱫ ᱞᱮᱠᱟᱱᱤᱧ ᱮᱢᱟᱵᱤᱱᱟ ᱚᱱᱟ ᱮᱰᱤᱴ ᱠᱚ ᱠᱟᱹᱴᱤᱡ ᱵᱷᱟᱜᱮ ᱴᱷᱤᱠ ᱥᱮᱬᱟ ᱫᱚᱨᱠᱟᱨᱚᱜ ᱠᱟᱱᱟ ᱩᱱᱟᱹᱜ ᱟᱵᱤᱱ ᱫᱚ ᱵᱟᱹᱵᱤᱱ ᱵᱟᱰᱟᱭᱟ ᱡᱟᱹᱱᱤᱡ ᱮᱰᱤᱴ ᱠᱚ
ᱵᱟᱝ ᱜᱮ ᱦᱚᱞᱟ ᱢᱟᱫᱷᱮᱨ ᱦᱟᱛᱟᱣ ᱦᱳᱭ ᱠᱟᱱᱟ ᱛᱚ
ᱳ ᱟᱪᱪᱷᱟ ᱟᱪᱪᱷᱟ ᱮᱰᱤᱴ ᱠᱚ ᱚᱱᱠᱟᱱᱟᱜ ᱟᱹᱰᱤᱜᱮ ᱚᱱᱠᱟᱱ ᱯᱷᱤᱨᱤ ᱵᱷᱤᱰᱤᱭᱳ ᱧᱟᱢᱚᱜᱼᱟ ᱤᱭᱩᱴᱩᱵ ᱠᱚᱨᱮ ᱜᱮ᱾
ᱟᱪᱪᱷᱟ ᱟᱪᱪᱷᱟ
ᱟᱞᱤᱧ ᱞᱟᱹᱭ ᱛᱮᱫᱚ ᱩᱱᱟᱹᱜ ᱵᱟᱝ ᱵᱟᱝᱞᱤᱧ ᱵᱩᱡᱷᱟᱹᱣ ᱫᱟᱲᱮᱭᱟ ᱵᱮᱱ ᱠᱟᱱᱟ᱾ ᱚᱱᱠᱟᱜᱮ ᱟᱵᱤᱱ ᱦᱚᱸ ᱤᱭᱩᱴᱩᱵ ᱨᱮᱜᱮ ᱧᱮᱞ ᱵᱤᱱ ᱪᱮᱜ ᱞᱮᱠᱟ ᱠᱟᱛᱮᱜ ᱤᱰᱤᱴ ᱦᱩᱭᱩᱜᱼᱟ ᱵᱟᱝ ᱤᱰᱤᱴ ᱦᱩᱭᱩᱜᱼᱟ᱾
ᱦᱚᱸ ᱦᱚᱸ ᱦᱚᱸ ᱟᱪᱪᱷᱟ ᱜᱚᱝᱠᱮ ᱛᱟᱦᱚᱞᱮ ᱛᱮᱦᱮᱧ ᱫᱚ ᱱᱚᱝᱠᱟ ᱜᱮᱞᱟᱝ ᱨᱚᱯᱚᱲᱟ᱾